ᱦᱮᱸᱻ
ᱦᱳᱭ ᱡᱚᱦᱟᱨ ᱜᱮ ᱜᱚᱢᱠᱮ।
ᱦᱮᱸᱻ
ᱫᱤᱭᱮ ᱠᱤᱫᱩᱜ ᱮᱱᱟ ᱵᱮᱱ
ᱮ ᱦᱮᱸ ᱠᱤᱫᱩᱜ ᱦᱩᱭ ᱮᱱᱟ ᱟᱵᱮᱱ ᱜᱮ ᱵᱮᱱ ᱠᱤᱫᱩᱜ ᱮ ᱱᱟᱥᱮ ᱟᱹᱣᱨᱤ?
ᱦᱳᱭ ᱠᱤᱫᱩᱜ ᱦᱩᱭᱱᱟ ᱱᱚᱜᱼᱚᱭ ᱠᱤᱪᱷᱩ ᱠᱷᱚᱱ ᱞᱟᱦᱟ ᱜᱮ। ᱩᱫᱦᱩᱸ
ᱮ
ᱢᱮᱱᱫᱟᱞᱤᱧ ᱛᱤᱦᱤᱧ ᱫᱚ ᱫᱟᱬᱟ ᱠᱤᱝᱵᱟ ᱡᱟᱦᱟᱸ ᱡᱟᱭᱜᱟ ᱱᱤᱭᱮ ᱞᱟᱝ ᱜᱚᱞᱯᱚᱵᱟᱲᱟᱜᱼᱟ
ᱴᱷᱤᱠ ᱟᱪᱷᱮ
ᱚᱠᱟ ᱚᱠᱟ ᱡᱟᱭᱜᱟ ᱵᱮᱱ ᱫᱟᱬᱟᱣ ᱠᱟᱫᱟ ᱪᱮᱫ ᱞᱮᱠᱟ ᱟᱵᱮᱱᱟᱜ ᱤᱭᱟᱹ ᱠᱚ ᱦᱩᱭ ᱠᱚᱱ ᱛᱟᱵᱮᱱᱟ ᱦᱮᱸ ᱚᱱᱟ ᱧᱮᱞ ᱠᱟᱛᱮᱫ ᱪᱮᱫ ᱮ ᱨᱟᱹᱥᱠᱟᱹᱣ ᱠᱟᱫᱟ
ᱫᱟᱬᱟ ᱟᱠᱟᱫ ᱜᱮᱭᱟᱞᱤᱧ ᱱᱚᱣᱟ ᱥᱩᱨ ᱥᱩᱯᱩᱨ ᱠᱚᱨᱮ᱾ ᱱᱚᱛᱮ ᱦᱩᱭᱩᱜ ᱠᱟᱱᱟ ᱢᱩᱠᱩᱴᱢᱩᱱ ᱞᱩᱨ ᱞᱤᱧ ᱫᱟᱬᱟᱣ ᱟᱠᱟᱫᱟ। ᱟᱨ ᱢᱩᱠᱩᱴᱢᱩᱱᱤᱯᱩᱨ ᱫᱟᱬᱟ ᱠᱟᱛᱮ ᱚᱸᱰᱮ ᱩᱲᱤᱥᱥᱟ ᱨᱮᱱᱟᱜ ᱚᱱᱟ ᱯᱩᱨᱤᱞᱤᱧ ᱥᱮᱱ ᱵᱟᱲᱟᱣ ᱠᱟᱱᱟ। ᱛᱚ ᱫᱟᱟᱲᱟ ᱠᱟᱛᱮᱜ ᱟᱹᱰᱤ ᱤᱭᱟᱹ ᱧᱚᱜ ᱜᱮ ᱵᱩᱡᱷᱟᱹᱣ-ᱟ। ᱟᱹᱰᱤ ᱠᱩᱴ ᱵᱩᱡᱷᱟᱹᱜᱼᱟ ᱮᱠᱫᱚᱢ ᱢᱚᱱᱮᱨᱮ ᱮᱠᱴᱚ ᱟᱹᱰᱤ ᱟᱞᱟᱫᱟ ᱤᱭᱟᱹ ᱧᱚᱜ ᱜᱮ ᱵᱩᱡᱷᱟᱹᱜᱼᱟ। ᱟᱹᱰᱤ ᱢᱚᱸᱡᱽ ᱧᱚᱜ ᱜᱮ ᱵᱩᱡᱷᱟᱹᱜᱼᱟ ᱵᱟᱭᱨᱮ ᱨᱮᱱᱟᱜ ᱡᱤᱱᱤᱥ ᱠᱚ ᱧᱮᱞ ᱠᱟᱛᱮᱜ।
ᱦᱳᱭ ᱢᱮᱱᱫᱟᱹᱧ ᱢᱩᱠᱩᱴᱢᱩᱱᱰᱤ ᱵᱮᱱ ᱞᱟᱹᱭ ᱠᱮᱫ ᱫᱚ ᱚᱱᱟ ᱫᱚ ᱢᱩᱠᱩᱴᱢᱩᱱᱤ ᱫᱚ ᱪᱮᱫᱟᱭ ᱫᱟᱭᱟᱢ ᱢᱟᱱᱮ ᱪᱮᱫ ᱢᱮᱱᱟᱜ ᱛᱮ ᱚᱰᱮ ᱫᱚ ᱟᱹᱞᱤᱧ ᱫᱚ ᱵᱟᱞᱤᱧ ᱵᱟᱲᱟᱭᱟ ᱱᱟᱦᱟᱜ ᱚᱱᱟ ᱫᱚᱦᱟᱸᱜ।
ᱚ ᱢᱩᱠᱩᱴᱢᱚᱱᱤᱯᱩᱨ ᱫᱚ ᱮᱢᱱᱤ ᱤᱭᱟᱹ ᱠᱟᱱᱟ। ᱞᱟᱹᱴᱩ ᱰᱮᱢ ᱞᱮᱠᱟᱱᱟᱜ ᱤᱭᱟᱹ ᱠᱟᱱᱟ᱾ ᱟᱨ ᱯᱟᱥᱮ ᱨᱮ ᱱᱚᱝᱠᱟ ᱤᱭᱟᱹ ᱠᱚ ᱢᱮᱱᱟᱜᱼᱟ। ᱱᱚᱝᱠᱟ ᱰᱷᱩᱝᱜᱤ ᱡᱟᱦᱟᱸ ᱠᱚ ᱢᱮᱛᱟᱜ ᱠᱟᱱᱟ।
ᱦᱳᱭ ᱦᱳᱭ
ᱦᱳᱭ ᱱᱟᱠᱚ ᱢᱮᱱᱟ
ᱢᱟᱱᱮ ᱢᱩᱠᱩᱴᱢᱩᱱᱤᱱ ᱫᱚ ᱪᱤᱫᱟᱜ ᱢᱟᱱᱮ ᱤᱭᱟᱹ ᱧᱩᱛᱩᱢᱟᱱᱟᱜ ᱠᱟᱱᱛᱮ
ᱮᱱ
ᱢᱮᱱᱫᱟᱹᱧ ᱢᱩᱠᱩᱴᱢᱩᱱᱤ ᱰᱮᱢ ᱵᱮᱧ ᱞᱮᱭ ᱠᱮᱫᱟ ᱥᱮ ᱰᱮᱢ ᱠᱷᱟᱹᱛᱤᱨ ᱜᱮ ᱰᱮᱢ ᱠᱷᱟᱹᱛᱤᱨ ᱜᱮ ᱧᱩᱛ ᱛᱩᱢᱟᱱ ᱜᱮᱭᱟ ᱥᱮ ᱟᱨᱦᱚᱸ ᱮᱴᱟᱜ ᱠᱤᱪᱷᱩ ᱢᱮᱱᱟᱜ ᱛᱮ ᱧᱩᱛᱩᱢ ᱨᱟᱠᱟᱵ
ᱚᱸᱰᱮ ᱫᱚ ᱢᱟᱱᱮ ᱰᱮᱢ ᱠᱷᱟᱹᱛᱤᱨ ᱜᱮ ᱤᱭᱟᱹ ᱠᱟᱱᱟ ᱟᱨ ᱰᱮᱢ ᱠᱚᱜᱮ ᱵᱮᱱᱟᱜᱼᱟ
ᱦᱳᱭ ᱦᱳᱭ
ᱰᱮᱢ ᱜᱮᱭᱟ ᱚᱱᱟ ᱢᱚᱴᱟ ᱥᱟᱡᱟᱣ ᱠᱟᱫᱟ ᱠᱩ ᱚᱱᱟ ᱟᱹᱰᱤ ᱱᱟᱯᱟᱭ ᱧᱚᱜ ᱛᱮ ᱦᱟᱱᱟ ᱱᱚᱣᱟ ᱫᱟᱨᱮ ᱠᱚ ᱨᱚᱦᱚᱭ ᱠᱟᱛᱮᱜ ᱵᱟᱦᱟ ᱠᱚ ᱨᱚᱦᱚᱭ ᱠᱟᱛᱮᱜ
ᱦᱳᱭ ᱚᱠᱟ ᱞᱮᱠᱟ ᱦᱳᱭ ᱟᱞᱟᱝᱟᱜ ᱛᱤᱱᱟᱹᱜ ᱛᱤᱱᱟᱹᱜ ᱞᱟᱹᱴᱩ ᱮᱨᱤᱭᱟ ᱛᱮ ᱢᱟᱱᱮ ᱢᱮᱱᱟᱜ ᱠᱟᱫᱟ ᱚᱱᱟ ᱰᱮᱢ ᱫᱚ
ᱰᱮᱢ ᱫᱚ ᱛᱤᱱ ᱪᱟᱹ ᱪᱟᱹᱞ ᱡᱮ ᱜᱟᱱ ᱩᱱ ᱡᱟᱭᱜᱟ ᱢᱮᱱᱟᱜᱼᱟ
ᱟᱪᱪᱷᱟ ᱟᱪᱪᱷᱟ
ᱟᱹᱰᱤ ᱞᱟᱹᱴᱩ ᱮᱨᱤᱭᱟᱹ ᱛᱮ ᱢᱮᱱᱟᱜ
ᱦᱳᱭ ᱦᱳᱭ ᱟᱨ ᱚᱱᱟ ᱯᱩᱨᱤ ᱵᱮᱱ ᱞᱮᱭ ᱠᱮᱫᱟ ᱯᱩᱨᱤ ᱫᱚ ᱥᱮᱱ ᱞᱮᱱᱟᱵᱮᱱ ᱦᱟᱝ
ᱦᱮᱸ ᱢᱤ ᱢᱤᱫ ᱫᱷᱟᱣ ᱞᱤᱧ ᱥᱮᱱ ᱞᱮᱱᱟ ᱯᱩᱨᱤ ᱦᱚᱸ ᱟ ᱚᱱᱛᱮ ᱞᱤᱧ ᱥᱮᱱ ᱞᱮᱱᱛᱮ ᱟᱫᱚᱞᱤᱧ ᱢᱮᱱᱫᱟ ᱛᱟᱦᱞᱮ ᱟᱨ ᱛᱷᱚᱲᱟ ᱟᱛᱳ ᱦᱚ ᱞᱤᱧ ᱧᱮᱞ ᱛᱚᱨᱟ ᱠᱮᱫᱟ
ᱦᱳᱭ ᱢᱟᱱᱫᱟᱧ ᱠᱚᱢ ᱯᱩᱨᱤ ᱤᱫᱤ ᱠᱟᱛᱮᱜ ᱦᱚᱸ ᱠᱟᱹᱴᱤᱡ ᱞᱮᱭᱵᱮᱱ ᱥᱮ
ᱚᱸᱰᱮ ᱚᱸᱰᱮ ᱟᱹᱰᱤ ᱞᱟᱹᱴᱩ ᱮᱨᱤᱭᱟᱛᱮ ᱠᱟᱱ ᱜᱮᱭᱟ
ᱦᱩᱸ
ᱟᱨ ᱚᱱᱟ ᱚᱱᱟ ᱯᱩᱨᱤ ᱨᱮᱱᱟᱜ ᱫᱟᱜ ᱠᱚᱫᱚ ᱠᱚᱯᱮᱜ ᱵᱟᱲᱟᱭ ᱮᱠᱴᱩ ᱤᱭᱟᱹ ᱜᱮ ᱵᱩᱡᱩᱜ ᱠᱟᱱᱟ ᱨᱟᱦᱟᱱ ᱠᱷᱟᱨᱟ ᱧᱚᱜ ᱵᱩᱡᱟᱹᱜ ᱠᱟᱱᱟ
ᱦᱳᱭ ᱦᱳᱭ ᱢᱟᱱᱮ ᱦᱚᱲ ᱠᱚ ᱪᱮᱜ ᱞᱮᱠᱟ ᱠᱚ ᱦᱤᱡᱩᱜ ᱛᱟᱦᱮᱸᱱᱟ ᱚᱸᱰᱮ ᱯᱩᱨᱤ ᱨᱮ
ᱚᱸ ᱦᱚᱞ ᱦᱚᱞ ᱠᱚ ᱟᱹᱰᱤ ᱟᱹᱰᱤ ᱡᱟᱹᱥᱛᱤ ᱠᱚ ᱥᱮᱱᱚᱜ ᱛᱟᱦᱮᱱᱟ
ᱚᱱᱟ ᱞᱟᱹᱭᱫᱟᱹᱧ ᱟᱹᱰᱤ ᱡᱟᱭᱜᱟ ᱠᱷᱚᱡ ᱠᱚ ᱦᱤᱡᱩᱜ ᱛᱟᱦᱮᱱ ᱜᱮᱭᱟ᱾ ᱚᱸᱰᱮ ᱩᱱᱤ ᱧᱮᱞ ᱞᱟᱹᱜᱤᱜ
ᱢᱟᱱᱮ ᱵᱷᱤᱲᱳᱜ ᱛᱟᱦᱮᱱ ᱜᱮᱭᱟ ᱦᱳᱭ ᱥᱮ,
ᱦᱩᱸ ᱵᱷᱤᱲ ᱢᱟᱱᱮ ᱟᱹᱰᱤ ᱵᱷᱤᱲᱚᱜ ᱛᱟᱦᱮᱱᱟ᱾ ᱟᱨ ᱛᱟᱨ ᱯᱚᱨᱮ ᱚᱱᱟ ᱡᱚᱜᱚᱱᱱᱟᱛᱷ ᱢᱚᱱᱫᱤᱨ ᱡᱟᱦᱟᱸ ᱠᱚ ᱢᱮᱛᱟᱜ ᱠᱟᱱᱟ ᱾ ᱚᱱᱟ ᱦᱚᱸ ᱟᱹᱰᱤ ᱞᱟᱹᱴᱩ ᱢᱚᱱᱫᱤᱨ ᱠᱟᱱᱟ᱾
ᱦᱳᱭ, ᱦᱳᱭ,
ᱚᱸᱰᱮ ᱚᱸᱰᱮ ᱡᱟᱦᱟᱸᱭ ᱡᱩᱫᱤ ᱮᱢᱱᱤ ᱯᱩᱡᱟᱹ ᱛᱩᱡᱟᱹᱢ ᱮᱢ ᱫᱟᱲᱮᱜᱼᱟ᱾
ᱦᱳᱭ, ᱦᱳᱭ,
ᱚᱸᱰᱮ ᱦᱚᱸ ᱟᱨ ᱚᱸᱰᱮ ᱦᱚᱸ ᱵᱚᱞᱚᱜ ᱞᱟᱹᱜᱤᱫ ᱠᱮᱢᱮᱨᱟ ᱯᱷᱳᱱ ᱠᱚᱫᱚ ᱵᱟᱝ ᱠᱚ ᱵᱚᱞᱚ ᱦᱚᱪᱚᱣᱟᱜ ᱛᱟᱦᱮᱱᱟ᱾ ᱯᱷᱳᱱ ᱠᱩ ᱮᱠᱷᱮᱱ ᱡᱟᱸᱜᱟ ᱛᱮ ᱵᱚᱞᱚ ᱦᱳᱭᱳᱜᱼᱟ᱾ ᱯᱷᱳᱱ ᱫᱚ ᱫᱚᱠᱟᱱ ᱨᱮ ᱡᱚᱢᱟ ᱦᱚᱴᱚᱠᱟᱜ ᱢᱮᱱ, ᱯᱷᱳᱱ ᱪᱟᱴᱠᱤ ᱵᱮᱜᱽ ᱪᱤᱜ ᱜᱮ ᱵᱟᱝᱠᱚ ᱵᱚᱞᱚ ᱦᱚᱪᱚᱣᱟᱜ ᱛᱟᱦᱮᱱᱟ᱾
ᱟᱪᱪᱷᱟ ᱟᱪᱪᱷᱟ᱾
ᱥᱩᱫᱩ ᱵᱚᱞᱚᱜ ᱵᱮᱱ ᱱᱤᱡᱮ ᱜᱮ ᱟᱜ ᱵᱚᱞᱚ ᱠᱟᱛᱮᱜ ᱜᱚᱴᱟ ᱥᱟᱱᱟᱢ ᱤᱭᱟᱹ ᱠᱚ ᱧᱮᱞ ᱵᱮᱱ
ᱟ ᱟᱪᱪᱷᱟ, ᱪᱷᱟ,
ᱮᱠᱢᱟᱛᱨᱚ ᱯᱚᱭᱥᱟ ᱛᱮᱜ ᱠᱚ ᱤᱫᱤ ᱦᱚᱪᱚᱣᱟᱜᱼᱟ ᱢᱟᱱᱤ ᱵᱮᱜᱽ ᱚᱸᱰᱮ ᱫᱚ ᱪᱮᱫᱟᱜ ᱥᱮ ᱩᱱᱠᱩ ᱯᱩᱡᱟᱹᱨᱤ ᱠᱚ ᱛᱟᱦᱮᱱᱟ ᱥᱮ, ᱠᱤᱪᱷᱩ ᱤᱭᱟᱹ ᱠᱚ ᱦᱟ ᱯᱩᱡᱟᱹ ᱠᱚ ᱦᱟᱛᱟᱣ ᱠᱟᱛᱮᱜ ᱯᱩᱡᱟᱹ ᱫᱟᱲᱮᱜ ᱟᱵᱮᱱ, ᱟᱨ ᱯᱩᱡᱟᱹᱨᱤ ᱠᱚ ᱠᱤᱪᱷᱩ ᱫᱚᱠᱠᱷᱤᱱᱱᱟ ᱮᱢᱟ ᱠᱚ ᱦᱩᱭᱩᱜᱼᱟ᱾
ᱦᱳᱭ ᱟᱹᱞᱤᱧᱟᱜ ᱰᱤᱥᱴᱟᱵᱚᱜ ᱠᱟᱱ ᱛᱤᱧᱟ ᱨᱚᱲ ᱟᱲᱟᱝ
ᱦᱮᱸ,
ᱢᱟᱱᱮ ᱟᱞᱤᱧᱟᱜ ᱨᱚᱲ ᱟᱲᱟᱝ ᱮ ᱰᱤᱥᱴᱟᱵᱽ ᱫᱟ?
ᱵᱟ ᱵᱟ ᱴᱷᱤᱠ ᱜᱮ ᱟᱸᱡᱚᱢᱚᱜ ᱠᱟᱱᱟ ᱴᱷᱤᱠ ᱜᱮ ᱟᱸᱡᱚᱢᱚᱜ ᱠᱟᱱᱟ ᱾
ᱟᱵᱮᱱ ᱠᱟᱹᱴᱤᱡ ᱟᱜ ᱠᱟᱹᱴᱤᱡ ᱰᱤᱥᱴᱟᱵᱚᱜ ᱠᱟᱱ ᱛᱟᱦᱮᱱᱟ᱾
ᱰᱤᱥᱴᱟᱵᱚᱜ ᱠᱟᱱᱟ ᱴᱷᱤᱠ ᱵᱟᱝ ᱟᱸᱡᱚᱢᱚᱜ ᱠᱟᱱᱟ?
ᱮᱸ ᱠᱟᱸ ᱥᱚᱢᱚᱭ ᱜᱮᱫ ᱜᱮᱫ ᱛᱮ ᱟᱸᱡᱚᱢᱚᱜ ᱠᱟᱱᱟ᱾ ᱦᱳᱭ ᱢᱟ ᱱᱚᱣᱟ ᱪᱮᱫ ᱪᱚᱝ ᱟᱨ ᱛᱷᱟᱞᱮ, ᱦᱳᱭ ᱱᱤᱛᱳᱜ ᱫᱚ ᱢᱳᱴᱟᱢᱩᱴᱤ ᱟᱸᱡᱚᱢᱚᱜ ᱠᱟᱱᱟ᱾ ᱦᱮᱸ ᱢᱟ ᱚᱱᱟ ᱫᱚ ᱦᱮᱡ ᱪᱚᱢ ᱫᱤᱭᱮ,
ᱚ, ᱟᱹᱞᱤᱧᱢᱟ ᱴᱷᱤᱠ ᱞᱤᱧ ᱟᱸᱡᱚᱢᱮᱫ ᱟᱹᱞᱤᱧᱢᱟ ᱱᱮᱴᱳᱣᱟᱨᱠ ᱨᱮᱜᱮ ᱢᱮᱱᱟᱜ ᱞᱤᱧ
ᱦᱮᱸ ᱢᱮᱱ ᱫᱟᱞᱤᱧ ᱤᱭᱟᱹ ᱛᱟᱦᱚᱞᱮ ᱱᱚᱛᱮ ᱵᱟᱸᱱᱫᱤᱜᱷᱟᱴ ᱵᱮᱱ ᱟᱸᱡᱚᱢ ᱟᱠᱟᱜᱼᱟ?
ᱵᱟᱹᱨᱱᱤᱜᱷᱟᱴ ᱦᱮᱸ ᱟᱸᱡᱚᱢ ᱠᱟᱫᱟᱞᱤᱧ ᱛᱮᱞᱠᱩᱯᱤ ᱵᱟᱹᱨᱱᱤᱜᱷᱟᱴ ᱛᱚ, ᱦᱮᱸ ᱵᱟᱸᱨᱱᱤᱜᱷᱟᱴ ᱦᱮᱸ ᱡᱟᱝ ᱵᱟᱦᱟ ᱵᱳᱦᱮᱞ ᱜᱷᱟᱴ ᱵᱟᱝ?
ᱦᱳᱭ ᱦᱳᱭ ᱚᱸᱰᱮ ᱮ ᱚᱱᱮ ᱚᱱᱟ ᱥᱩᱨ ᱨᱮᱱ ᱠᱟᱱ ᱜᱤᱭᱟᱹᱧ ᱤᱧ ᱫᱚ ᱦᱟᱸᱜ, ᱢᱟᱱᱮ ᱚᱸᱰᱮ ᱦᱚᱸ ᱟᱹᱰᱤ ᱢᱟᱱᱮ ᱟᱹᱰᱤ ᱜᱟᱱ ᱥᱟᱸᱜᱤ ᱦᱚᱲ ᱠᱚᱦᱚ ᱦᱩᱭᱩᱜ ᱛᱟᱦᱮᱱᱟ ᱥᱟᱺᱜᱤᱧ ᱥᱟᱺᱜᱤᱧ ᱨᱮᱱ ᱦᱚᱲ ᱠᱚ ᱦᱤᱡᱩᱜ ᱛᱟᱦᱮᱱᱟ᱾
ᱦᱮᱸ ᱦᱮᱸ ᱚᱸᱰᱮ ᱦᱚᱸ ᱚᱸᱰᱮ ᱦᱚᱸ ᱥᱮᱱ ᱵᱟᱲᱟᱣ ᱠᱟᱱ ᱜᱮᱭᱟᱞᱤᱧ᱾ ᱥᱮᱱ ᱵᱟᱲᱟᱣ ᱠᱟᱱ ᱜᱮᱭᱟᱞᱤᱧ ᱚᱸᱰᱮ ᱦᱚᱸ ᱯᱩᱡᱟᱹ ᱮᱢ ᱛᱮᱞᱠᱩᱯᱤ ᱵᱟᱨᱱᱤ ᱡᱟᱦᱟᱸ ᱠᱚ ᱢᱮᱛᱟᱜ ᱠᱟᱱ ᱚᱱᱟ ᱢᱩᱫᱷᱩ ᱠᱩᱱᱰᱟᱹ ᱠᱷᱚᱡ ᱱᱟᱥᱮᱱᱟᱜ ᱥᱮᱱᱚᱜ ᱦᱩᱭᱩᱜᱼᱟ᱾
ᱦᱳᱭ ᱦᱳᱭ ᱦᱳᱭ,
ᱦᱮᱸ
ᱟᱨ ᱪᱮᱫ ᱞᱮᱠᱟ ᱵᱟᱱᱮ ᱯᱟᱛᱟ ᱠᱚ ᱧᱮᱞ ᱮᱫᱟ ᱚᱸᱰᱮ?
ᱯᱟᱛᱟ ᱢᱟᱱᱮ ᱚᱸᱰᱮ ᱦᱚᱸ ᱟᱵᱚᱣᱟᱜ ᱚᱸᱰᱮ ᱵᱷᱟᱜᱤ, ᱡᱟᱝ ᱵᱳᱦᱮᱞ ᱡᱟᱝ ᱵᱳᱦᱮᱞ ᱵᱟᱦᱟᱜ ᱠᱚ ᱢᱮᱛᱟᱜ ᱠᱟᱱᱟ ᱵᱟᱝ ᱡᱟᱝ ᱵᱟᱦᱟ ᱠᱚ ᱵᱳᱦᱮᱞ ᱛᱟᱦᱮᱱᱟ ᱴᱷᱤᱠ ᱦᱮᱸ ᱥᱮᱱ ᱵᱟᱲᱟᱣ ᱠᱟᱱ ᱜᱮᱭᱟᱞᱤᱧ ᱚᱸᱰᱮ ᱦᱚᱸ, ᱟᱵᱚ ᱥᱟᱱᱛᱟᱲ ᱟᱹᱰᱤ ᱟᱹᱰᱤ ᱯᱷᱟᱨᱟᱠ ᱯᱷᱟᱨᱟᱠ ᱠᱷᱚᱡ ᱠᱚ ᱦᱤᱡᱩᱜ ᱛᱟᱦᱮᱸᱱᱟ᱾ ᱧᱮᱞ ᱟᱠᱟᱫ ᱠᱚᱣᱟ ᱞᱤᱧ ᱟᱹᱰᱤ ᱵᱷᱤᱲ,
ᱦᱳᱭ ᱦᱳ ᱢᱟᱱᱮ ᱵᱟᱨ ᱯᱮ ᱫᱤᱱ ᱫᱷᱚᱨᱮ ᱦᱩᱭᱩᱜ ᱛᱟᱦᱮᱸ ᱛᱚ ᱯᱳᱭᱞᱳ ᱫᱤᱱ ᱫᱚᱠᱚ ᱠᱟᱨᱟᱢ ᱛᱟᱦᱮᱱᱟ ᱠᱟᱨᱟᱢ ᱵᱤᱱᱛᱤ ᱠᱚ ᱞᱟᱹᱭᱟ᱾ ᱛᱟᱨ ᱫᱚᱥᱟᱨ ᱫᱤᱱ ᱦᱤᱞᱳᱜ ᱫᱚ ᱡᱟᱝ ᱵᱟᱦᱟ ᱠᱚ ᱵᱚᱦᱮᱞᱟ ᱡᱟᱛᱯᱚᱨᱪᱚ ᱫᱚᱥᱟᱨ ᱫᱤᱱ ᱦᱤᱞᱳᱜ ᱫᱚ
ᱟᱹᱞᱤᱧ ᱚᱸᱭᱮᱻ ᱯᱩᱡᱟᱹ ᱫᱚᱥᱟᱨ ᱦᱤᱞᱳᱜ ᱞᱤᱧ ᱥᱮᱱ ᱞᱮᱱᱟ ᱱᱮᱥ ᱦᱚᱛᱟᱞᱤᱧ ᱥᱮᱱ ᱞᱮᱱᱟ ᱚᱸᱰᱮ ᱛᱚ ᱟᱹᱰᱤ ᱥᱟᱱᱟ ᱟᱹᱰᱤ ᱦᱚᱲ ᱠᱚᱞᱤᱧ ᱧᱮᱞ ᱞᱮᱫ ᱠᱚᱣᱟ ᱟᱨ ᱠᱷᱤᱪᱩᱲᱤ ᱛᱟᱦᱮᱱᱟ ᱯᱩᱡᱟᱹ ᱡᱤᱱᱤᱥ ᱠᱚ ᱥᱚᱵ ᱛᱟᱦᱮᱱᱟ ᱟᱵᱚ ᱥᱟᱱᱛᱟᱲᱟᱜ ᱜᱮ ᱫᱚᱠᱟᱱ ᱛᱟᱦᱮᱱᱟ
ᱦᱳᱭ ᱟᱨ ᱱᱚᱛᱮ ᱤᱭᱟᱹ ᱯᱟᱧᱪᱮᱛ ᱰᱮᱢ ᱵᱮᱱ ᱟᱸᱡᱚᱢ ᱟᱠᱟᱜᱼᱟ
ᱦᱮᱸ ᱯᱟᱧᱪᱮᱛ ᱞᱤᱤᱧ ᱟᱸᱡᱚᱢ ᱟᱠᱟᱫᱟ
ᱦᱮ ᱯᱟᱧᱪᱮᱛ ᱦᱚᱸ ᱥᱩᱨ ᱜᱮᱞᱮ ᱟᱞᱮ ᱠᱷᱚᱱ ᱦᱚᱸ ᱱᱚᱚᱣ ᱜᱮ ᱯᱟᱧᱪᱮᱛ ᱦᱚᱸ ᱫᱚᱢᱮ ᱞᱟᱹᱴᱩ ᱮᱨᱤᱭᱟ ᱛᱮ ᱢᱮᱱᱟᱜ ᱟᱠᱟᱫᱟ ᱚᱸᱰᱮ ᱦᱚᱸ ᱢᱟᱱᱮ ᱦᱚᱲ ᱡᱟᱦᱟᱸᱭ ᱫᱟᱬᱟᱱ ᱦᱚᱲ ᱠᱚ ᱦᱤᱡᱩᱜ ᱛᱟᱦᱮᱸᱱᱟ
ᱚᱸᱰᱮ ᱫᱚ ᱞᱩᱜᱩᱵᱩᱨᱩ ᱥᱟᱜ ᱛᱮ ᱯᱩᱡᱟᱹ ᱦᱩᱭᱩᱜ ᱛᱟᱦᱮᱱᱟ ᱞᱩᱜᱩ ᱞᱩᱜᱩ ᱵᱩᱨᱩ ᱞᱩᱜᱩ ᱟᱹᱭᱩ ᱵᱟᱝ
ᱦᱳᱭ ᱦᱳᱭ ᱚᱸᱰᱮ ᱦᱚᱸ ᱦᱚᱲ ᱦᱚᱸ ᱟᱹᱰᱤ ᱥᱟᱺᱜᱤᱧ ᱥᱟᱺᱜᱤᱧ ᱦᱚᱲᱜᱮ ᱠᱚ ᱦᱤᱡᱩᱜᱼᱟ ᱚᱱᱠᱟ ᱫᱟᱬᱟᱱ ᱠᱚ ᱯᱤᱠᱱᱤᱠ ᱯᱤᱠᱱᱤᱠ ᱥᱳᱚᱢᱚᱭ ᱦᱚᱸ ᱟᱹᱰᱤ ᱦᱚᱲ ᱠᱚ ᱦᱤᱡᱩᱜ ᱛᱟᱦᱮᱱᱟ
ᱦᱮᱸ ᱚᱸᱰᱮᱸ ᱦᱚᱸ ᱚᱸᱰᱮ ᱫᱚ ᱚᱸᱰᱮ ᱫᱚ ᱚᱸᱰᱮ ᱫᱚ ᱵᱚᱨᱚᱝ ᱵᱟᱹᱞᱤᱧᱱ ᱥᱮᱱ ᱵᱟᱲᱟ ᱟᱠᱟᱱᱟ ᱦᱤᱡᱩᱜ ᱥᱩᱢᱟᱹᱭ ᱫᱚ ᱚᱸᱰᱮ ᱦᱚᱸ ᱟᱸᱡᱚᱢ ᱟᱠᱟᱫᱟᱞᱤᱧ ᱟᱹᱰᱤ ᱦᱚᱲ ᱥᱟᱣ ᱟᱹᱰᱤ ᱦᱚᱲ ᱠᱚ ᱦᱤᱡᱩᱜ ᱛᱟᱦᱮᱸᱱᱟ ᱚᱸᱰᱮ ᱦᱚᱸ
ᱦᱳᱭ ᱦᱳᱭ ᱦᱳᱭ ᱟᱨ ᱛᱟᱦᱚᱞᱮ ᱚᱱᱛᱮ ᱟᱞᱮᱥᱮᱫ ᱵᱟᱸᱠᱩᱲᱟ ᱥᱟᱭᱤᱴ ᱧᱚᱜ ᱨᱮᱜᱮ ᱢᱤᱫᱴᱟᱝ ᱡᱟᱭᱜᱟ ᱢᱮᱱᱟᱜ ᱟᱠᱟᱫᱟ ᱥᱩᱥᱩᱱᱤᱭᱟᱹ ᱵᱩᱨᱩ ᱵᱮᱱ ᱟᱸᱡᱚᱢ ᱟᱠᱟᱫᱼᱟ
ᱦᱮᱸ ᱟᱸᱡᱚᱢ ᱠᱟᱫᱟᱞᱤᱧ ᱫᱷᱟᱨᱟᱵᱟᱨᱱᱤ ᱡᱟᱦᱟᱸ ᱠᱚ ᱢᱮᱛᱟᱜ ᱠᱟᱱᱟ ᱫᱷᱟᱨᱟᱵᱟᱨᱱᱤ ᱚᱸᱰᱮ ᱫᱚ ᱵᱚᱨᱚᱢ ᱥᱮᱱ ᱵᱟᱲᱟᱣ ᱠᱟᱱᱟ ᱫᱷᱟᱨᱟᱵᱟᱦᱤᱱᱤ ᱡᱟᱦᱟᱸ ᱠᱚ ᱢᱮᱛᱟᱜ ᱠᱟᱱ
ᱦᱳᱭ ᱦᱳᱭ ᱦᱳᱭᱳ ᱚᱸᱰᱮ ᱦᱚᱸ ᱯᱟᱛᱟ ᱦᱚᱸ ᱟᱹᱰᱤ ᱵᱷᱟᱜᱤ ᱜᱮ ᱦᱳᱭᱳᱜ ᱛᱟᱦᱮᱱᱟ ᱵᱟᱨ ᱯᱮᱫᱷᱟᱭ ᱦᱮᱡ ᱞᱮᱱᱟ ᱢᱤᱫ ᱫᱷᱟᱣ ᱫᱚ ᱢᱟᱨᱟᱝ ᱵᱩᱨᱩ ᱯᱩᱡᱟᱹ ᱱᱟ ᱥᱤᱭᱟᱹ ᱥᱚᱢᱚᱭ ᱥᱚᱨᱦᱟᱭ ᱵᱚᱸᱜᱟ ᱥᱚᱢᱚᱭ ᱯᱮ ᱫᱤᱱ ᱨᱮᱠᱚ ᱯᱩᱡᱟᱹ ᱦᱚᱪᱚᱭ ᱛᱟᱦᱮᱱᱟ ᱟᱨ ᱛᱟᱯᱚᱨ ᱯᱮ ᱯᱩᱱ ᱫᱤᱱ ᱦᱤᱞᱳᱜ ᱫᱚ ᱡᱟᱱᱤᱡ ᱠᱷᱟᱱ ᱯᱟᱛᱟ ᱦᱩᱭᱩᱜ ᱛᱟᱦᱮᱱᱟ ᱚᱸᱰᱮ ᱦᱚᱸ ᱟᱹᱰᱤ ᱥᱟᱸᱜᱤᱧ ᱥᱟᱸᱜᱤᱧ ᱦᱚᱲ ᱠᱚ ᱦᱤᱡᱩᱜ ᱛᱟᱦᱮᱱᱟ ᱟᱨ ᱦᱚᱲ ᱦᱚᱸ ᱟᱰᱤ ᱵᱟᱹᱲᱛᱤ ᱦᱚᱲ ᱢᱟᱱᱮ ᱡᱟᱭᱜᱟ ᱵᱟᱢ ᱧᱟᱢᱟ ᱛᱟᱲᱟᱢ ᱨᱮᱱᱟᱜ ᱚᱱᱠᱟ ᱦᱚᱲ ᱠᱚ ᱦᱩᱭᱩᱜ ᱛᱟᱦᱮᱱᱟ
ᱚᱱᱠᱟ ᱦᱚᱲ ᱠᱚ ᱦᱩᱭᱩᱜ ᱛᱷᱮᱱᱟ ᱟᱨ ᱟᱵᱚ ᱥᱟᱱᱛᱟᱲ ᱟᱜ ᱨᱚᱵᱤ ᱵᱟᱨ ᱨᱚᱵᱤ ᱵᱟᱨ ᱪᱮᱫ ᱯᱩᱡᱟᱹ ᱵᱟᱝ ᱦᱩᱭᱩᱜ
ᱦᱮᱸ ᱦᱩᱭᱩᱜ ᱠᱟᱱ ᱛᱟᱦᱮᱱᱟ ᱮᱠᱷᱚᱱᱚ ᱯᱨᱟᱭ ᱦᱳᱭᱳᱜ ᱜᱮᱭᱟ ᱛᱚ ᱪᱟᱞᱟᱜ ᱜᱮᱭᱟ ᱠᱚ ᱯᱩᱡᱟᱹ ᱮᱢ ᱦᱚᱸ ᱢᱟᱱᱮ ᱮᱢᱱᱤ ᱜᱮ ᱯᱩᱡᱟᱹ ᱫᱚ ᱮᱢ ᱛᱷᱮᱱᱟ ᱢᱟᱲᱟᱝ ᱵᱩᱨᱩ ᱧᱩᱛᱩᱢ ᱛᱮ
ᱦᱩᱸ ᱟᱞᱤᱧ ᱦᱚᱸ ᱞᱤᱧ ᱥᱮᱱ ᱵᱟᱲᱟᱣ ᱠᱟᱱᱟ ᱪᱮᱫᱟᱜ ᱥᱮ ᱚᱸᱰᱮ ᱟᱸᱜ ᱪᱮᱫ ᱡᱷᱟᱱᱟ ᱡᱷᱟᱨᱱᱟ ᱫᱟᱜ ᱦᱤᱡᱩᱜ ᱛᱷᱮᱱ ᱫᱚ ᱢᱤᱫ ᱨᱚᱠᱚᱢ ᱜᱮ ᱡᱷᱟᱨᱱᱟ ᱫᱟᱜᱽ ᱦᱤᱡᱩᱜ ᱛᱮᱦᱮᱱᱟ ᱦᱮᱸ ᱦᱮᱛᱟᱹᱨᱩᱟᱹ ᱢᱚᱪᱟ ᱠᱚ ᱡᱷᱟᱱᱱᱟ ᱫᱟᱜᱽ ᱦᱤᱡᱩᱜ ᱛᱦᱮᱱᱟ ᱟᱨ ᱦᱟᱱᱛᱮ ᱰᱚᱵᱷᱟᱜ ᱨᱮᱜᱮᱛᱚ ᱤᱱᱟᱹ ᱠᱚ ᱵᱟᱝ ᱯᱮᱨᱮᱡᱚ- ᱟ
ᱤᱱ ᱵᱟᱝ ᱵᱟᱝ ᱥᱮ ᱦᱚᱸ ᱵᱟᱝ ᱥᱮᱜᱼᱟ
ᱛᱮ ᱦᱚᱸ ᱵᱟᱝ ᱥᱮ ᱦᱚᱸᱵᱟᱝ ᱯᱮᱨᱮᱡ ᱦᱚᱸ ᱵᱟᱝ ᱯᱮᱨᱮᱡᱚᱜᱼᱟ
ᱦᱳᱭ ᱦᱳᱭ ᱦᱩᱸ ᱟᱱᱮ ᱚᱱᱠᱟ ᱥᱩᱥᱱᱤᱭᱳ ᱨᱮᱦᱚᱸ ᱢᱟᱱᱮ ᱧᱮᱞ ᱛᱮᱱᱟᱜ ᱡᱟᱭᱜᱟ ᱟᱹᱰᱤ ᱜᱟᱱ ᱵᱷᱟᱜᱮ ᱵᱷᱟᱜᱮ ᱡᱟᱭᱜᱟ ᱢᱮᱱᱟᱜ ᱠᱟᱫᱟ
ᱦᱮᱸ ᱟᱹᱰᱤ ᱟᱹᱰᱤ ᱡᱟᱭᱜᱟ ᱵᱷᱟᱜᱤ ᱢᱮᱱᱟᱜᱼᱟ ᱴᱷᱤᱠ
ᱦᱩᱸ ᱟᱨ ᱦᱟᱱᱛᱮ ᱥᱤᱞᱤᱵᱚᱱᱟ ᱥᱮᱫ ᱦᱚᱸ ᱮᱠᱷᱚᱱ ᱫᱚ ᱯᱟᱨᱠ ᱠᱚ ᱵᱮᱱᱟᱣ ᱠᱟᱜᱼᱟ ᱱᱚᱛᱮ ᱦᱚᱸ ᱱᱤᱭᱟᱹ ᱥᱟᱭᱤᱴ ᱢᱟ ᱢᱩᱨᱩᱫ ᱵᱟᱦᱟ ᱠᱚ ᱢᱟᱲ ᱢᱟ ᱵᱮᱱ ᱟᱸᱡᱚᱢ ᱠᱟᱜ ᱜᱮᱭᱟ
ᱦᱮᱸ
ᱦᱩᱸ ᱦᱳᱭ ᱠᱟᱱᱟ
ᱥᱮᱱ ᱫᱚ ᱚᱱᱟ ᱯᱩᱡᱟᱹ ᱮᱢ ᱠᱚᱜᱮᱞᱤᱧ ᱥᱮᱱ ᱵᱟᱲᱟᱣ ᱠᱟᱱ ᱛᱮᱦᱮᱱᱟ
ᱦᱳᱭ ᱦᱳᱭ
ᱛᱚᱠᱷᱚᱱ ᱞᱤᱧ ᱧᱮᱞ ᱠᱟᱜ ᱛᱟᱦᱮᱱᱟ
ᱫᱚᱱ ᱢᱟᱱᱮ ᱟᱵᱮᱱ ᱫᱚ ᱮᱠᱟ ᱜᱮᱵᱮᱱ ᱦᱮᱡ ᱞᱮᱱᱟ ᱥᱮ ᱚᱲᱟᱜ ᱦᱚᱲ ᱥᱟᱛᱮ ᱵᱮᱱ ᱦᱮᱡ ᱞᱮᱱᱟ
ᱵᱟ ᱟᱹᱞᱤᱧ ᱱᱚᱝᱠᱟ ᱜᱟᱛᱮ ᱜᱤᱫᱽᱨᱟᱹ ᱠᱚ ᱥᱚᱛᱮᱜ ᱞᱤᱧ ᱥᱮᱱ ᱵᱟᱲᱟᱣ ᱠᱟᱱᱟ
ᱟᱪᱪᱷᱟ ᱟᱪᱪᱷᱟ
ᱛᱚᱝ ᱜᱲᱚ ᱜᱚᱲᱚ, ᱪᱚ ᱧᱮᱞ ᱟᱹᱜᱩᱭᱟᱵᱩᱱ ᱚᱱᱠᱟ ᱠᱟᱛᱮ ᱥᱮᱱ ᱦᱩᱭ ᱠᱟᱱᱟ ᱟᱨ ᱱᱚᱰᱮ ᱵᱟ ᱯᱟᱛᱟ ᱫᱚ ᱵᱚᱨᱚᱝ ᱚᱲᱟᱜ ᱨᱮᱱ ᱦᱚᱲ ᱠᱚ ᱥᱮᱞᱮᱜ ᱥᱮᱱ ᱦᱩᱭ ᱞᱮᱱᱟ᱾
ᱚᱸᱻ ᱟᱪᱪᱷᱟ ᱟᱪᱪᱷᱟ
ᱪᱚᱼᱡ
ᱦᱚ ᱵᱟᱨᱱᱤ ᱯᱟᱛᱟ ᱛᱚ ᱦᱟᱸᱰᱮ ᱱᱚᱰᱮ ᱫᱚ ᱤᱭᱟᱹ ᱫᱷᱟᱨᱟᱯ ᱢᱟᱞᱰᱤ ᱠᱚ ᱢᱮᱛᱟᱜᱼᱟ ᱾ ᱦᱟᱸᱲᱮ ᱫᱚ ᱵᱟᱹᱨᱱᱤᱜᱷᱟᱴ ᱠᱚ ᱢᱮᱛᱟᱜᱼᱟ ᱱᱚᱰᱮ ᱱᱟᱜ ᱫᱚ ᱢᱚᱫᱷᱩᱠᱩᱱ ᱴᱷᱮᱱᱟᱜ ᱫᱚ, ᱢᱮᱱ ᱮᱫᱟᱞᱤᱧ ᱱᱚᱰᱮ ᱫᱚ ᱚᱱᱟ ᱥᱩᱥᱩᱱᱤ ᱴᱷᱮᱡ ᱫᱚ ᱫᱷᱟᱨᱟ ᱵᱟᱹᱨᱱᱤ ᱠᱚ ᱢᱮᱛᱟᱜ ᱛᱟᱦᱮᱱᱟ ᱾ ᱟᱨ ᱦᱟᱸᱰᱮ ᱫᱚ ᱵᱟᱹᱨᱱᱤᱜᱷᱟᱴ ᱠᱚ ᱢᱮᱛᱟᱜᱼᱟ ᱵᱟᱹᱨᱱᱤᱜᱷᱟᱴ, ᱦᱳᱭ ᱦᱳᱭ
ᱚᱱᱟ ᱫᱚᱠᱚ ᱢᱮᱛᱟᱜ ᱠᱟᱱᱟ ᱫᱷᱟᱨᱟ ᱵᱟ. ᱨᱱᱤ ᱚᱱᱟ ᱫᱚ ᱵᱟ. ᱨᱱᱤ ᱜᱷᱟᱴ
ᱦᱳᱭ ᱟᱞᱮ ᱥᱩᱥᱩᱱᱤᱭᱟᱹ ᱟᱜ ᱜᱮ ᱞᱟᱦᱟᱛᱮ ᱦᱳᱭᱳᱜ ᱛᱟᱦᱮᱸᱱᱟ ᱛᱟᱨᱯᱚᱨ ᱛᱚ ᱦᱟᱸᱰᱮ ᱵᱟᱹᱨᱱᱤᱜᱷᱟᱴ ᱨᱮᱱᱟᱜ ᱫᱚ ᱦᱩᱭᱩᱜᱼᱟ
ᱡᱟᱝ ᱵᱟᱦᱟ ᱵᱳᱦᱮᱞ ᱫᱚ ᱡᱚᱠᱷᱚᱱ ᱤᱧ ᱵᱟᱵᱟᱭ ᱜᱚᱛᱚᱭᱮᱱᱟ ᱡᱟᱝ ᱵᱟᱦᱟ ᱵᱳᱚᱦᱮᱞ ᱫᱚ ᱚᱸᱰᱮ ᱜᱮᱞᱤᱧ ᱥᱮᱱ ᱞᱮᱱᱟ᱾ ᱟᱫᱚ ᱱᱤᱭᱚᱢ ᱠᱟᱹᱱᱩᱱ ᱠᱚ ᱩᱱᱟᱹᱜ ᱵᱟᱲᱟᱭ ᱫᱚ ᱵᱟᱝ ᱛᱟᱦᱮᱸ ᱠᱟᱱᱟ ᱛᱚ ᱢᱤᱫᱴᱮᱱ ᱪᱤᱞᱤ ᱠᱩᱥᱤᱠ ᱵᱚᱞᱮ ᱠᱚ ᱛᱟᱦᱮᱸ ᱠᱟᱱ ᱛᱟᱦᱮᱱ ᱛᱟᱦᱮᱱ ᱠᱟᱱ ᱛᱟᱦᱮᱱᱟ ᱟᱫᱚ ᱩᱱᱤ ᱠᱤᱪᱷᱩ ᱞᱟᱹᱭ ᱵᱟᱲᱟ ᱣᱟᱫ ᱞᱮᱭᱟᱭ
ᱚᱸ ᱦᱳᱭ ᱢᱟᱱᱮ ᱛᱤᱱᱟᱹᱜ ᱵᱚᱪᱷᱚᱨ ᱞᱟᱦᱟ ᱵᱮᱱ ᱦᱮᱡ ᱟᱠᱟᱱ ᱛᱟᱦᱮᱱᱟ ᱚᱸᱰᱮ ᱫᱚ?
ᱢᱚᱴᱟ ᱢᱩᱴᱤ ᱵᱟᱨ-ᱯᱮ ᱵᱚᱪᱷᱚᱨ ᱞᱟᱦᱟ ᱫᱚ ᱤᱭᱟᱹᱞᱤᱧ ᱥᱮᱱᱞᱮᱱᱟ ᱡᱟᱝ ᱵᱟᱦᱟ ᱵᱚᱦᱮᱞ,
ᱡᱚᱠᱷᱚᱱ ᱵᱟᱵᱟᱭ ᱜᱚᱛᱚ ᱮᱱᱟ ᱛᱚᱠᱷᱚᱱ ᱟᱫᱚ ᱚᱸᱰᱮ ᱜᱮᱞᱤᱧ ᱥᱮᱱ ᱞᱮᱱᱟ ᱡᱟᱝ ᱵᱟᱦᱟ ᱵᱚᱦᱮᱞ, ᱟᱵᱚᱣᱟᱜ ᱫᱚ ᱚᱸᱰᱮ ᱠᱟᱱ ᱜᱮᱭᱟ ᱛᱚ। ᱟᱨ ᱱᱮᱥ ᱫᱚ ᱯᱟᱛᱟ ᱨᱮ ᱞᱤᱧ ᱥᱮᱱ ᱞᱮᱱᱟ।
ᱦᱳᱭ ᱦᱳᱭ।
ᱮᱱᱮ ᱡᱟᱸᱦᱟ ᱛᱟᱵ ᱮᱱ।
ᱦᱮᱸ ᱦᱮᱸ ᱱᱟᱥᱛᱟᱜ ᱢᱮ।
ᱥᱮᱱ ᱞᱮᱱᱟ।
ᱦᱩᱸᱻ ᱟᱨ ᱢᱟᱱᱮ ᱵᱟᱦᱨᱮ ᱥᱮᱫ ᱫᱟᱬᱟ ᱫᱚ ᱵᱟᱹᱝ ᱵᱮᱱ ᱥᱮᱱ ᱟᱠᱟᱱᱟ, ᱵᱟᱦᱚᱨᱮ ᱵᱚᱞᱛᱮ ᱢᱚᱴᱟ ᱢᱩᱴᱤ ᱚᱱᱟ ᱠᱳᱞᱠᱟᱛᱟ ᱠᱤᱝᱵᱟ ᱦᱟᱱᱟ ᱱᱚᱰᱮᱱᱟᱜ ᱚᱭᱮᱥᱴ ᱵᱮᱝᱜᱚᱞ ᱵᱟᱦᱨᱮ?
ᱵᱟᱭᱨᱮ ᱵᱚᱞᱛᱮ ᱫᱚ ᱮᱢᱱᱮ ᱫᱟᱬᱟᱱ ᱫᱚ ᱵᱟᱞᱤᱧ ᱥᱮᱱ ᱟᱠᱟᱱᱟ, ᱮᱢᱱᱮ ᱫᱚᱨᱠᱟᱨ ᱥᱚᱢᱚᱭ ᱞᱤᱧ ᱥᱮᱱ ᱵᱟᱲᱟ ᱟᱠᱟᱱᱟ ᱠᱳᱞᱠᱟᱛᱟ ᱥᱮᱫ। ᱛᱮ ᱦᱚᱸ ᱥᱮᱱ ᱫᱚᱞᱤᱧ ᱥᱮᱱ ᱵᱟᱲᱟ ᱟᱠᱟᱱ ᱜᱮᱭᱟ ᱟᱨ ᱱᱚᱛᱮ ᱮᱸᱻ ᱱᱚᱛᱮ ᱤᱭᱟᱹ ᱥᱮᱫ ᱫᱷᱟᱹᱵᱤᱡ ᱞᱤᱧ ᱥᱮᱱ ᱵᱟᱲᱟ ᱟᱠᱟᱱᱟ ᱪᱮᱫ ᱠᱚ ᱢᱮ ᱮᱸᱻ ᱡᱚᱞᱯᱟᱭᱜᱩᱲᱤ, ᱱᱚᱛᱮ ᱡᱟᱢᱥᱮᱫᱽᱯᱩᱨ ᱴᱟᱴᱟ ᱚᱱᱟ ᱠᱚᱨᱮ ᱥᱮᱱ ᱦᱩᱭ ᱠᱟᱱᱟ।
ᱟᱪᱪᱷᱟ ᱟᱪᱪᱷᱟ ᱟᱨ ᱚᱸᱰᱮ ᱠᱳᱞᱠᱟᱛᱟ ᱨᱮ ᱱᱚᱰᱮ ᱪᱮᱫ ᱪᱮᱫ ᱚᱱᱠᱟ ᱯᱷᱮᱢᱟᱥ ᱢᱮᱱᱟᱜ ᱛᱮ ᱟᱧᱡᱚᱢ ᱟᱠᱟᱫᱼᱟ ᱚᱸᱰᱮ?
ᱚᱸᱰᱮ ᱫᱚ ᱠᱳᱞᱠᱟᱛᱟ ᱨᱮᱱᱟᱜ ᱯᱷᱮᱢᱟᱥ ᱡᱟᱭᱜᱟ ᱫᱚ ᱦᱩᱭᱩᱜ ᱠᱟᱱᱟ ᱪᱤᱲᱤᱭᱟᱠᱷᱟᱱᱟ।
ᱦᱩᱸ।
ᱟᱨ ᱥᱟᱭᱤᱱᱥ ᱥᱤᱴᱤ, ᱟᱨ ᱛᱟᱨᱟᱢᱚᱱᱰᱚᱞ ᱚᱱᱟ ᱠᱚᱫᱚ ᱦᱩᱭᱩᱜ ᱠᱟᱱᱟ ᱯᱷᱮᱢᱟᱥ ᱡᱟᱭᱜᱟ ᱠᱳᱞᱠᱟᱛᱟ ᱨᱮᱱᱟᱜ।
ᱦᱳᱭ ᱟᱨ ᱱᱚᱣᱟ ᱵᱨᱤᱡ ᱠᱚᱨᱮᱱᱟᱜ ᱠᱟᱛᱷᱟ ᱵᱟᱹᱧ ᱟᱧᱡᱚᱢ ᱞᱮᱫᱟ?
ᱟᱨ ᱛᱟᱦᱚᱞᱮ-
ᱵᱨᱤᱡ ᱵᱨᱤᱡᱽ ᱦᱟᱣᱲᱟ ᱵᱨᱤᱡ ᱡᱟᱸᱦᱟ ᱨᱚᱵᱤᱱᱫᱨᱚ
ᱦᱮᱸ ᱦᱟᱣᱟᱲᱟ ᱵᱨᱤᱡᱽ ᱦᱮᱸ ᱦᱟᱣᱲᱟ ᱵᱨᱤᱡᱽ ᱦᱮᱸ ᱦᱟᱣᱲᱟ ᱵᱨᱤᱡᱽ ᱯᱷᱮᱢᱟᱥ ᱡᱟᱭᱜᱟ ᱠᱟᱱᱟ। ᱨᱚᱵᱤᱱᱫᱨᱚ ᱥᱤᱛᱩ ᱦᱮᱸ ᱚᱱᱟ ᱠᱚ ᱵᱷᱟᱹᱜᱤ ᱯᱷᱮᱢᱟᱥ ᱡᱟᱭᱜᱟ ᱠᱟᱱᱟ। ᱦᱮᱸ ᱵᱷᱮᱠ ᱵᱷᱤᱠᱴᱳᱨᱤᱭᱟᱞ ᱢᱮᱢᱳᱨᱤᱭᱟᱞ ᱦᱮᱸ ᱵᱷᱤᱠᱴᱳᱨᱤᱭᱟᱞ ᱫᱚ ᱵᱚᱨᱚᱝ ᱞᱤᱧ ᱵᱚᱞᱚ ᱵᱟᱲᱟ ᱟᱠᱟᱱᱟ, ᱵᱷᱤᱠᱴᱳᱨᱤᱭᱟ ᱢᱮᱢᱳᱨᱤᱭᱟᱞ, ᱥᱟᱭᱤᱱᱥ ᱥᱤᱴᱤ, ᱛᱟᱨᱟᱢᱚᱢ ᱤᱭᱟᱹ ᱛᱟᱨᱟ ᱢᱚᱱᱰᱚᱞ ᱡᱟᱸᱦᱟ ᱠᱚ ᱢᱮᱛᱟᱜ ᱠᱟᱱᱟ ᱚᱱᱟ ᱠᱚᱫᱚ ᱞᱤᱧ ᱵᱚᱞᱚ ᱵᱟᱲᱟ ᱟᱠᱟᱱᱟ।
ᱟᱨ ᱤᱰᱮᱱ ᱜᱟᱨᱰᱮᱱ ᱢᱮᱱᱟᱜ ᱟᱠᱟᱫᱼᱟ।
ᱦᱮᱸ ᱤᱰᱮᱱ ᱜᱟᱨᱰᱮᱱ, ᱤᱰᱮᱱ ᱜᱟᱨᱰᱮᱱ ᱢᱮᱱᱟᱜᱼᱟ,
ᱢᱟᱱᱮ ᱠᱳᱞᱠᱟᱛᱟ ᱨᱮᱱᱟᱜ ᱫᱚ ᱚᱱᱠᱟ ᱟᱹᱰᱤ ᱟᱹᱰᱤ ᱡᱟᱭᱜᱟ ᱢᱮᱱᱟᱜ ᱠᱟᱫᱟ, ᱫᱟᱬᱟ ᱛᱮᱜᱮ ᱵᱟᱵᱮᱱ ᱢᱚᱠᱚᱧᱚᱜ-ᱟ।
ᱦᱮᱸ ᱵᱟᱵᱚᱱ ᱢᱚᱠᱚᱧᱚᱜ -ᱟ ᱦᱮᱸ ᱠᱳᱞᱠᱟᱛᱟ ᱫᱚ ᱴᱷᱤᱠ ᱟᱫᱚ ᱮᱢᱱᱤ ᱤᱭᱟᱹ ᱠᱚᱨᱮᱤᱧ ᱥᱮᱱ ᱵᱟᱲᱟᱣ ᱠᱟᱱᱟ ᱥᱮ ᱟᱫᱚ ᱩᱱᱟᱜ ᱤᱭᱟᱹ ᱠᱟᱛᱮ ᱫᱚ ᱵᱟᱝ ᱧᱮᱞ ᱦᱩᱭ ᱠᱟᱱᱟ ᱠᱤᱪᱷᱩ ᱠᱤᱪᱷᱩ ᱡᱮᱢᱚᱱ ᱵᱷᱤᱠᱴᱳᱨᱤᱭᱟ ᱛᱟᱨᱟ ᱢᱚᱱᱰᱚᱞ। ᱚ ᱥᱟᱭᱮᱱᱥ ᱥᱤᱴᱤ ᱚᱱᱟ ᱠᱚᱫᱚ ᱧᱮᱞ ᱦᱩᱭ ᱠᱟᱱᱟ।
ᱦᱮᱸ ᱦᱮᱸ।
ᱟᱨ ᱚᱱᱟ ᱦᱟᱣᱲᱟ ᱵᱤᱨᱤᱡ ᱢᱟ ᱧᱮᱞ ᱦᱩᱭ ᱠᱟᱱ ᱜᱮ। ᱚᱸᱰᱮ ᱵᱚᱨᱚᱝ ᱯᱟᱭᱨᱟ ᱠᱚᱦᱚᱸ ᱛᱩᱯᱩ ᱦᱚᱸ ᱛᱩᱯᱩ ᱵᱟᱲᱟ ᱦᱩᱭ ᱠᱟᱱᱟ।
ᱦᱳᱭ ᱦᱳᱭ ᱦᱳᱭ ᱮ-ᱦᱮᱸ ᱟᱨ ᱢᱚᱸᱡᱽ ᱢᱚᱸᱡᱽ ᱛᱮ ᱚᱱᱟ ᱫᱟᱜ ᱠᱚ ᱢᱮᱱᱟᱜ ᱠᱟᱫᱟ, ᱢᱟᱱᱮ ᱱᱟᱹᱭ ᱞᱮᱠᱟ ᱟᱹᱰᱤ ᱞᱟᱹᱴᱩ ᱞᱟᱹᱴᱩ ᱡᱟᱦᱟᱡᱽ ᱠᱚ ᱫᱮᱡ ᱠᱚ ᱦᱩᱭ ᱟᱠᱟᱱᱟ ᱥᱮ ᱵᱟᱝ ᱛᱟᱦᱚᱞᱮ ᱚᱸᱰᱮ ᱫᱚ?
ᱦᱩᱸ ᱦᱩᱸ ᱦᱩᱸ ᱡᱟᱦᱟᱡᱽ ᱠᱚᱨᱮ ᱫᱚ ᱫᱮᱡ ᱫᱚ ᱵᱟᱝ